ᱦᱮᱞᱳ ᱡᱚᱦᱟᱨ ᱜᱮᱼᱼ
ᱦᱮᱸ ᱢᱟ ᱡᱚᱦᱟᱨ ᱜᱮ᱾
ᱟᱨ ᱱᱟᱯᱟᱭ ᱜᱮᱛᱚ?
ᱦᱮᱸ ᱱᱟᱯᱟᱭ ᱜᱮ, ᱟᱯᱮ ᱜᱮ ᱪᱮᱫ ᱞᱮᱠᱟ ᱢᱮᱱᱟᱜ ᱯᱮᱭᱟ?
ᱦᱳᱭ ᱱᱟᱯᱟᱭ ᱜᱮ᱾ ᱟᱨ ᱱᱤᱛᱚᱜ ᱫᱚ ᱪᱮᱫ ᱠᱚ ᱪᱤᱠᱟᱹ ᱵᱟᱲᱟ ᱦᱤᱭᱩᱜ ᱠᱟᱱᱟ ᱚᱲᱟᱜ ᱥᱮᱱ ᱫᱚ?
ᱮᱠᱷᱚᱱ ᱫᱚ ᱚᱲᱟᱜ ᱨᱮᱜᱮ ᱢᱮᱱᱟᱜ ᱞᱮᱭᱟ᱾
ᱚᱻ ᱟᱪᱼᱼ
ᱟᱯ ᱟᱯᱮ ᱜᱮ ᱪᱮᱫ ᱯᱮ ᱪᱤᱠᱟᱹᱭᱮᱫᱟ?
ᱦᱳᱭ ᱱᱤᱛᱚᱜ ᱫᱚ ᱪᱤᱠᱟᱹ ᱦᱚᱸ ᱵᱟᱝ ᱟᱸ ᱨᱚᱦᱚᱭ ᱠᱟᱹᱢᱤ ᱦᱚᱸ ᱮᱠᱷᱚᱱ ᱫᱚ ᱫᱮᱨᱤ ᱜᱮᱭᱟ᱾
ᱛᱚᱞᱟ ᱠᱚᱯᱮ ᱜᱤᱰᱤ ᱟᱠᱟᱫᱟ?
ᱛᱚᱞᱟ ᱠᱚᱫᱚ ᱡᱮ ᱡᱮᱢᱚᱱ ᱠᱚᱫᱚ ᱜᱤᱰᱤ ᱦᱩᱭ ᱟᱠᱟᱱ ᱜᱮᱭᱟ ᱡᱮ ᱡᱮᱢᱚᱱ ᱠᱚᱫᱚ ᱵᱟᱝ, ᱚᱱᱟᱼᱼ ᱫᱟᱜ ᱮᱜ ᱠᱷᱟᱛᱼᱼ ᱛᱤᱨ ᱛᱮ ᱛᱚᱞᱟ ᱜᱤᱰᱤ ᱦᱚᱸ ᱵᱟᱝ ᱜᱟᱱᱚᱜ ᱠᱟᱱᱟ᱾ ᱡᱮᱦᱮᱛᱩ ᱟᱞᱮ ᱥᱮᱫ ᱫᱚ ᱵᱟᱹᱫᱽ ᱜᱮ ᱵᱟᱹᱭᱦᱟᱹᱲᱼᱼ ᱟᱫᱚ ᱩᱱᱟᱹᱜ ᱫᱚ ᱵᱟᱹᱱᱩᱜ ᱜᱮᱭᱟ ᱛᱟᱦᱚᱞᱮ ᱵᱟᱹᱫᱽ ᱛᱚᱞᱟ ᱫᱚ ᱦᱟᱸᱥᱟ ᱫᱷᱩᱲᱤ ᱛᱟᱦᱮᱱᱟ ᱛᱚᱵᱮᱼᱼ ᱟᱹᱱᱤᱡ ᱜᱤᱰᱤ ᱫᱚ ᱡᱩᱛᱩᱜ-ᱟ᱾ ᱟᱨ ᱵᱟᱠᱷᱟᱱ ᱫᱚᱼᱼ ᱦᱚᱸᱜ-ᱚᱭ ᱟᱪᱷᱲᱟᱭᱮᱜ ᱜᱮᱭᱟ ᱠᱚ,
ᱚ ᱟᱪᱪᱷᱟ ᱫᱟᱜ ᱨᱮᱱᱟᱜ ᱪᱮᱫᱠᱟ ᱥᱩᱵᱤᱫᱷᱟ ᱢᱮᱱᱟᱜ-ᱟ? ᱚᱱᱛᱮ ᱪᱟᱥ ᱞᱟᱹᱜᱤᱫ᱾
ᱮᱸ ᱥᱩᱵᱤᱫᱷᱟ ᱫᱚ ᱵᱟᱹᱱᱩᱜ ᱜᱮᱭᱟ, ᱟᱞᱮ ᱫᱚᱼᱼ ᱥᱮᱨᱢᱟ ᱫᱟᱜ ᱵᱷᱚᱨᱥᱟ ᱜᱮ᱾
ᱚ ᱮᱢᱱᱤ ᱢᱟᱱᱮ ᱯᱟᱢᱯ ᱠᱚ ᱢᱤᱱᱤ ᱥᱮᱞᱚ ᱠᱚ ᱵᱟᱹᱱᱩᱜ-ᱟ?
ᱵᱟᱝ-ᱜᱮ ᱪᱮᱫ ᱜᱮ ᱵᱟᱹᱱᱩᱜ-ᱟ᱾ ᱟᱨ ᱟᱯᱮ ᱫᱚ?
ᱟᱞ ᱥᱮᱫ ᱫᱚ ᱯᱟᱢ ᱢᱤᱱᱤ ᱠᱚ ᱢᱮᱱᱟᱜ-ᱟ, ᱛᱟᱯᱚᱨᱮ ᱡᱷᱟᱨᱱᱟ ᱢᱮᱱᱟᱜ-ᱟ, ᱫᱟᱜ ᱛᱟᱦᱮᱸᱱ ᱜᱮᱭᱟ ᱥᱟᱨᱟ ᱵᱚᱪᱷᱚᱨ᱾ ᱟᱨ ᱥᱤᱡᱤᱱ ᱨᱮ ᱠᱮᱱᱮᱞ ᱫᱟᱜ ᱠᱚ ᱟᱲᱟᱜ ᱜᱮᱭᱟ ᱪᱟᱥ ᱥᱚᱢᱚᱭ, ᱛᱟᱦᱞᱮ ᱫᱟᱜ ᱨᱮᱱᱟᱜ ᱫᱚ ᱥᱮᱨᱚᱠᱚᱢ ᱵᱟᱝ ᱚᱵᱷᱟᱵᱚᱜ ᱜᱮᱭᱟ᱾
ᱚ ᱟᱪᱪᱷᱟ ᱟᱪᱪᱷᱟ ᱦᱳᱭ ᱦᱮᱸ᱾
ᱦᱳᱲᱳ ᱛᱤᱱ ᱵᱟᱨ ᱯᱮ ᱪᱟᱥ ᱜᱮᱭᱟ ᱵᱚᱪᱷᱚᱨ ᱨᱮ?
ᱟᱞᱮ ᱫᱚ ᱵᱚᱪᱷᱚᱨ ᱨᱮᱫᱚ ᱢᱤᱫ ᱫᱷᱟᱣ ᱜᱮ᱾
ᱵᱟ ᱟᱞᱮ ᱥᱮᱫ ᱫᱚ ᱵᱟᱨ ᱫᱷᱟᱣ ᱜᱮ ᱪᱟᱥ ᱦᱩᱭᱩᱜ ᱜᱮᱭᱟ᱾
ᱦᱳ ᱟᱪᱪᱷᱟ ᱟᱪᱪᱷᱟ
ᱥᱟᱠ ᱥᱚᱵᱽᱡᱤ ᱪᱟᱥ ᱵᱟᱲᱟᱭ ᱜᱮ ᱥᱚᱵᱽᱡᱤ ᱠᱚ?
ᱦᱳᱭ ᱪᱟᱥ ᱵᱟᱲᱟ ᱜᱮ, ᱥᱚᱵᱽᱡᱤ ᱠᱚ ᱪᱟᱥ ᱵᱟᱲᱟ ᱜᱮ᱾
ᱡᱚᱢ ᱞᱟᱹᱜᱤᱫ ᱥᱮ ᱟᱠᱷᱨᱤᱧ ᱞᱟᱹᱜᱤᱫ ᱦᱚ ᱵᱟᱡᱟᱨ ᱨᱮ ᱢᱟᱨᱠᱮᱴ ᱠᱚᱨᱮ?
ᱮ ᱚᱠᱚᱭ ᱠᱚᱫᱚ ᱡᱚᱢ ᱞᱟᱹᱜᱤᱫ, ᱚᱠᱚᱭ ᱠᱚᱫᱚ ᱟᱹᱠᱷᱨᱤᱧ ᱞᱟᱹᱜᱤᱫ ᱟᱨ ᱟᱯᱮᱥᱱ ᱫᱚ᱾
ᱦᱮᱸ ᱡᱮ ᱡᱮᱢᱚᱱ ᱟᱹᱠᱷᱨᱤᱧ ᱦᱚᱸᱠᱚ ᱟᱹᱠᱷᱨᱤᱧ ᱜᱮᱭᱟ ᱛᱟᱯᱚᱨᱮ ᱡᱚᱢ ᱦᱚᱸ᱾ ᱟᱹᱠᱷᱨᱤᱧ ᱜᱮ ᱵᱮᱥᱤ ᱢᱮᱱᱟᱜ ᱠᱚᱣᱟ᱾
ᱟᱪᱪᱷᱟ ᱟᱪᱪᱷᱟ ᱦᱳᱭ ᱦᱮᱸ ᱦᱳᱭ ᱛᱟᱦᱚᱞᱮ, ᱦᱮᱸ ᱦᱮᱸ ᱢᱟᱱᱟᱣ ᱜᱮᱭᱟᱞᱮ᱾
ᱚ ᱦᱮᱸ ᱟᱞᱮ ᱥᱮᱫ ᱤᱧ ᱡᱟᱧ ᱧᱮᱞ ᱮᱫᱟ ᱞᱟᱦᱟ ᱛᱮᱫᱚ ᱵᱟᱝᱠᱚ ᱢᱟᱱᱟᱣᱮᱫ ᱛᱟᱦᱮᱸ, ᱮᱭ ᱵᱟᱨ ᱵᱚᱪᱷᱚᱨ ᱦᱩᱭᱩᱜ ᱠᱟᱱᱟ ᱠᱚ ᱢᱟᱱᱟᱣ ᱮᱫᱟ᱾
ᱚ ᱟᱪᱪᱷᱟ ᱟᱪᱪᱷᱟ ᱦᱳᱭ ᱢᱟᱱᱮᱜᱮ ᱟᱹᱰᱤ ᱡᱟᱠ ᱡᱚᱨᱚᱠ ᱠᱟᱛᱮᱫ ᱜᱮ ᱢᱟᱱᱟᱣ ᱦᱩᱭᱩᱜ ᱜᱮᱭᱟ ᱦᱮᱸ᱾
ᱡᱟᱦᱟᱱᱟᱜ ᱚᱱᱩᱥᱴᱷᱟᱱ ᱠᱚᱯᱮ ᱫᱚᱦᱚᱭ ᱜᱮᱭᱟ᱾
ᱦᱮᱸ ᱫᱚᱦᱚᱭ ᱜᱮ ᱦᱚᱜᱼᱚᱭ ᱥᱮᱛᱟᱜ ᱨᱮ ᱪᱟᱨᱥᱚ ᱠᱤᱞᱳᱢᱤᱴᱟᱨ ᱫᱟᱹᱲᱟ ᱦᱮᱸ ᱛᱟᱨᱯᱚᱨᱮ ᱛᱤᱠᱤᱱ ᱥᱚᱢᱚᱭ ᱫᱚ ᱯᱟᱛᱟ ᱮᱱᱮᱡ ᱠᱚ ᱦᱩᱭᱩᱜᱼᱟ, ᱵᱷᱮᱡᱟ ᱛᱤᱱ ᱛᱩᱧ ᱠᱚ ᱦᱩᱭᱩᱜ ᱜᱮᱭᱟ᱾
ᱟᱪᱪᱷᱟ
ᱦᱳᱭ ᱦᱮᱸ ᱟᱨ ᱛᱟᱦᱚᱞᱮ ᱟᱯᱮᱥᱮᱱ ᱫᱚ ᱪᱮᱫ ᱠᱚ ᱯᱟᱛᱟ ᱦᱩᱭᱩᱜ ᱜᱮᱭᱟ᱾
ᱟᱞᱮ ᱦᱩᱞ ᱢᱟᱦᱟᱸ ᱫᱚ ᱟᱞᱮ ᱟᱹᱛᱩ ᱦᱚᱲ ᱞᱤᱭᱮ ᱜᱮᱞᱮ ᱢᱟᱱᱟᱣᱟ᱾ ᱥᱮᱨᱚᱠᱚᱢ ᱢᱟᱱᱮ ᱡᱟᱠ ᱡᱚᱢᱚᱠ ᱠᱚᱫᱚ ᱵᱟᱝ, ᱟᱹᱛᱩ ᱨᱮᱱ ᱜᱮ ᱡᱷᱚᱛᱚ ᱡᱟᱣᱨᱟ ᱠᱟᱛᱮᱜ᱾ ᱳᱭ ᱥᱤᱫᱩ ᱠᱟᱹᱱᱦᱩ ᱩᱱᱠᱤᱱᱟᱜ ᱢᱩᱨᱛᱤ ᱨᱮ ᱯᱩᱡᱟᱹ ᱴᱩᱡᱟᱹ ᱦᱩᱭ ᱠᱟᱛᱮᱜ ᱟᱨ ᱡᱟᱦᱟᱸᱭ ᱜᱩᱱᱤ ᱜᱩᱱᱤ ᱜᱩᱨᱤ ᱠᱚ ᱢᱮᱱᱟᱜᱼᱟ ᱚᱱᱟ ᱥᱚᱢᱯᱚᱨᱠᱮ ᱠᱤᱪᱷᱩ ᱠᱚ ᱞᱟᱹᱭᱟ᱾ ᱚᱝᱠᱟ ᱵᱷᱟᱵᱽ ᱛᱮᱞᱮ ᱢᱟᱱᱟᱣ ᱜᱮᱭᱟ ᱟᱨ ᱛᱟᱢᱟᱜ ᱛᱩᱢᱫᱟᱜ ᱟᱛᱮᱫ ᱠᱤᱪᱷᱩ ᱠᱚ ᱨᱩᱭ ᱜᱮᱭᱟ᱾
ᱦᱳᱭ ᱦᱳᱭ ᱦᱳᱭ ᱟᱪᱪᱷᱟ ᱟᱪᱪᱷᱟ ᱦᱳᱭ ᱦᱳᱭ ᱦᱮᱸ ᱛᱚ ᱥᱮ ᱟᱨ ᱚᱱᱟ ᱵᱮᱜᱚᱨ ᱡᱟᱦᱟᱸᱱᱟᱜ ᱤᱭᱟᱹ ᱯᱟᱛᱟ ᱠᱚᱫᱚ
ᱵᱟᱝ ᱟᱞ ᱟᱞᱮ ᱴᱷᱮᱱ ᱫᱚ ᱵᱟᱝ ᱮᱴᱟᱜ ᱡᱟᱭᱜᱟ ᱨᱮ ᱦᱩᱭᱩᱜ ᱜᱮᱭᱟ᱾
ᱚ ᱟᱪᱪᱷᱟ ᱟᱪᱪᱷᱟ ᱦᱳᱭ ᱛᱟᱦᱚᱞᱮ ᱟᱯᱮᱥᱮᱱ ᱫᱚ ᱵᱩᱨᱩ ᱠᱚᱫᱚ ᱢᱮᱱᱟᱜ ᱜᱮᱭᱟ ᱥᱮ ᱵᱟᱹᱱᱩᱜᱼᱟ᱾
ᱟᱞᱮ ᱥᱩᱨ ᱨᱮᱫᱚ ᱵᱟᱹᱱᱩᱜᱼᱟ, ᱥᱟᱺᱜᱤᱧ ᱨᱮ ᱢᱮᱱᱟᱜ ᱜᱮᱭᱟ᱾ ᱟᱯᱮ ᱥᱮᱫ ᱢᱮᱱᱟᱜ ᱟ ᱥᱮ ᱵᱩᱨᱩ?
ᱦᱮᱸ ᱵᱟᱝᱜᱮ ᱟᱞᱮ ᱥᱩᱨ ᱨᱮᱫᱚ ᱵᱟᱹᱱᱩᱜᱼᱟ, ᱥᱟᱺᱜᱤᱧ ᱨᱮᱜᱮ᱾ ᱦᱮᱸ ᱦᱳᱭ ᱦᱳᱭ
ᱵᱤᱨ ᱠᱚ ᱢᱮᱱᱟᱜᱼᱟ᱾
ᱮ ᱵᱤᱨ ᱠᱚᱫᱚ ᱚᱱᱮ ᱨᱚᱦᱚᱭ ᱵᱤᱨ᱾ ᱚᱱᱟ ᱥᱚᱱᱟᱡᱷᱩᱨᱤ ᱦᱳᱭ ᱚᱱᱟ ᱠᱚᱜᱮ᱾
ᱢᱟᱱᱮ ᱦᱮᱸ ᱟᱞᱮᱥᱮᱫ ᱫᱚ ᱵᱤᱨ ᱢᱮᱱᱟᱜ ᱜᱮᱭᱟ᱾
ᱚ ᱪᱮᱫ ᱵᱤᱨ?
ᱥᱟᱨᱡᱚᱢ ᱵᱤᱨ᱾
ᱚ ᱟᱪᱪᱷᱟ ᱟᱪᱪᱷᱟ ᱦᱳᱭ ᱦᱳᱭ ᱦᱮᱸ ᱟᱞᱮ ᱫᱚ ᱚᱱᱟ ᱥᱚᱱᱟᱡᱷᱩᱨᱤ ᱥᱟᱨᱡᱚᱢ ᱵᱤᱨ ᱫᱚ ᱟᱹᱰᱤ ᱥᱟᱹᱜᱤᱧ ᱜᱮᱭᱟᱞᱮ ᱟᱞᱮ ᱫᱚ᱾ ᱦᱮᱸ ᱟᱨ ᱛᱟᱦᱚᱞᱮ ᱟᱨ ᱪᱮᱫ ᱠᱚ ᱧᱟᱢᱚᱜᱼᱟ ᱥᱟᱨᱡᱚᱢ ᱵᱤᱨ ᱨᱮᱫᱚ?
ᱥᱟᱨᱡᱚᱢ ᱵᱤᱨ ᱨᱮ ᱱᱮᱛᱟᱨ ᱫᱚ ᱩᱫ ᱥᱤᱡᱤᱱ ᱦᱤᱡᱩᱜ ᱠᱟᱱᱟ, ᱯᱷᱩᱴᱠᱟᱹ ᱠᱚ ᱧᱟᱢᱚᱜ ᱠᱟᱱᱟ ᱛᱟᱯᱚᱨᱮ ᱛᱚᱨᱢᱟᱞ ᱩᱫ ᱠᱚ ᱦᱩᱭᱩᱜ ᱠᱟᱱᱟ᱾ ᱛᱟᱯᱚᱨᱮ ᱢᱚᱛᱟᱢ ᱩᱫ ᱠᱚ ᱦᱩᱭᱩᱜ ᱜᱮᱭᱟ᱾ ᱩᱫ ᱠᱚ ᱱᱤᱥ ᱥᱤᱡᱤᱨᱟᱜ ᱫᱚ ᱟᱨᱟᱢᱵᱷᱚ ᱠᱟᱱᱟ ᱟᱫᱚ ᱦᱩᱭᱩᱜ ᱜᱮᱭᱟ᱾
ᱟᱪᱪᱷᱟ ᱟᱪᱪᱷᱟ ᱦᱳᱭ
ᱛᱟᱯᱚᱨᱮ ᱟᱹᱰᱤ ᱦᱚᱲ ᱠᱚ ᱦᱟᱞᱟᱝ ᱠᱚ ᱠᱟᱛᱮᱜ ᱠᱚ ᱟᱠᱷᱨᱤᱧ ᱜᱮᱭᱟ ᱚᱣᱟ ᱯᱟᱹᱭᱠᱟᱹᱨ ᱠᱚ ᱦᱤᱡᱩᱜ ᱜᱮᱭᱟ ᱯᱩᱴᱠᱟᱹ ᱤᱫᱤ᱾ ᱛᱟᱯᱚᱨᱮ ᱢᱚᱛᱟᱢ ᱩᱫ ᱠᱚ ᱡᱚᱠᱷᱚᱱ ᱦᱩᱭᱩᱜᱼᱟ ᱚᱱᱟ ᱠᱚ᱾
ᱦᱳᱭ ᱦᱳᱭ ᱟᱫᱚ ᱩᱫ ᱠᱚᱫᱚ ᱞᱮᱴᱚ ᱠᱟᱛᱮᱜ ᱯᱮ ᱡᱚᱢ ᱜᱮᱭᱟ, ᱥᱮ ᱵᱷᱟᱹᱡᱤ ᱠᱟᱛᱮᱜ ᱜᱮ?
ᱦᱮᱸ ᱞᱮᱴᱚ ᱠᱟᱛᱮᱜ ᱦᱚᱸ ᱞᱮ ᱡᱚᱢ ᱜᱮᱭᱟ ᱵᱷᱟᱹᱤ ᱠᱟᱛᱮᱜ ᱦᱚᱸ᱾
ᱚ ᱚᱠᱟᱴᱟᱜ ᱵᱷᱟᱜᱤ ᱟᱹᱭᱠᱟᱹᱜ ᱛᱮ ᱞᱮᱴᱚ ᱥᱮ ᱵᱷᱟᱹᱡᱤᱭᱟᱜ?
ᱞᱮᱴᱚᱣᱟᱜ ᱦᱚᱸ ᱵᱷᱟᱜᱮ ᱥᱤᱵᱤᱞᱟ ᱵᱷᱟᱹᱡᱤᱭᱟᱜ ᱦᱚᱸ ᱢᱟᱱᱮ ᱡᱟᱭ ᱚᱠᱟ ᱚᱠᱟᱴᱟᱭ ᱠᱩᱥᱤᱭᱟᱜᱼᱟ᱾
ᱦᱳᱭ ᱦᱳᱭ ᱦᱳᱭ ᱦᱳᱭ ᱦᱮᱸ ᱦᱮᱸ ᱦᱮᱸ ᱫᱚᱥᱮ ᱟᱨ ᱡᱚ ᱠᱚᱫᱚ ᱪᱮᱜ ᱠᱚ ᱧᱟᱢᱚᱜᱼᱟ?
ᱡᱚ ᱱᱚᱛᱮ ᱡᱷᱚᱛᱚ ᱧᱟᱢᱚᱜᱼᱟ, ᱢᱟᱱᱮ ᱩᱞ ᱠᱟᱱᱴᱷᱟᱲ ᱵᱟᱜᱟᱱ ᱠᱚ ᱢᱮᱱᱟᱜᱼᱟ᱾ ᱛᱟᱯᱚᱨᱮ ᱚᱱᱟ ᱠᱳᱫ ᱵᱤᱞᱤ ᱠᱚ ᱢᱮᱱᱟᱜᱼᱟ, ᱵᱟᱹᱨᱩ ᱵᱤᱞᱤ ᱠᱚ ᱢᱮᱱᱟᱜᱼᱟ᱾ ᱠᱷᱮᱡᱩᱨ ᱠᱚ ᱢᱮᱱᱟᱜ ᱜᱮᱭᱟ ᱡᱟ ᱫᱮᱥᱤ ᱠᱷᱤᱡᱩᱨ ᱠᱚ᱾
ᱦᱳᱭ ᱦᱳᱭ ᱦᱳᱭ ᱦᱮᱸ ᱟᱨ ᱚᱱᱟ ᱦᱮᱸ ᱟᱞᱮ ᱥᱮᱱ ᱦᱚᱸ ᱚᱱᱟ ᱠᱚ ᱧᱟᱢᱚᱜ ᱜᱮᱭᱟ, ᱟᱨ ᱚᱱᱟ ᱵᱩᱨᱩ ᱤᱭᱟᱹ ᱛᱟᱨᱚᱵ ᱵᱤᱞᱤ
ᱮᱱᱟ ᱫᱚ ᱟᱞᱮ ᱥᱩᱨ ᱠᱚᱨᱮ ᱫᱚ ᱵᱟᱹᱱᱩᱜᱼᱟ, ᱟᱹᱰᱤ ᱥᱟᱺᱜᱤᱧ ᱨᱮ ᱢᱮᱱᱟᱜᱼᱟ᱾
ᱚ ᱟᱪᱪᱷᱟ ᱦᱮᱸ ᱛᱚᱥᱮ ᱮ ᱵᱟᱝᱜᱮ ᱟᱞᱮ ᱥᱮᱱ ᱫᱚ ᱡᱮᱦᱮᱛᱩ ᱥᱟᱨᱡᱚᱢ ᱵᱤᱨ ᱠᱚ ᱵᱟᱹᱱᱩᱜᱼᱟ, ᱟᱫᱚ ᱤᱱᱟᱹ ᱠᱷᱟᱹᱛᱤᱨ ᱛᱮ ᱵᱟᱹᱱᱩᱜ ᱜᱮᱭᱟᱨ ᱟ ᱚᱱᱟ ᱠᱚᱫᱚ ᱵᱮᱥᱤᱨ ᱵᱷᱟᱜ ᱥᱟᱨᱡᱚᱢ ᱵᱤᱨ ᱨᱮᱜᱮ ᱛᱟᱦᱮᱱᱟ ᱛᱟᱨᱚᱵ ᱫᱚ᱾ ᱛᱟᱯᱚᱨᱮ ᱟᱨᱚ ᱤᱭᱟᱹ ᱪᱮᱜ ᱠᱚ ᱞᱟᱹᱭᱟ ᱟ ᱛᱮᱨᱮᱞ ᱫᱚ
ᱦᱮᱸ
ᱦᱳᱭ
ᱟᱞᱮ ᱥᱩᱨ ᱨᱮᱫᱚ ᱛᱤᱨᱤᱞ ᱠᱚ ᱵᱟᱹᱱᱩᱜᱼᱟ, ᱥᱟᱹᱜᱤᱧ ᱥᱟᱹᱜᱤᱧ ᱧᱚᱜᱼᱟ ᱨᱮ᱾
ᱦᱳᱭ ᱦᱮᱸ ᱫᱚᱥᱮ᱾ ᱟᱪᱪᱷᱟ ᱟᱨ ᱛᱟᱦᱞᱮ ᱵᱤᱨ ᱨᱮᱫᱚ ᱪᱤᱞᱤ ᱡᱤᱵᱽᱡᱤᱭᱟᱹᱞᱤ ᱠᱚᱫᱚ ᱢᱮᱱᱟᱜ ᱠᱚᱣᱟ?
ᱞᱟᱦᱟᱛᱮ ᱦᱟᱹᱛᱤ ᱠᱚ ᱛᱟᱦᱮᱱ ᱛᱟᱦᱮᱸᱜ ᱢᱟᱡᱷᱮ ᱢᱚᱫᱫᱷᱮ᱾
ᱦᱳᱭ ᱦᱳᱭ
ᱫᱤᱭᱮ ᱡᱚᱠᱷᱚᱱ ᱦᱳᱲᱩ ᱠᱚ ᱵᱤᱞᱤᱜ ᱛᱟᱦᱮᱸᱜ ᱥᱮᱭ ᱥᱩᱚᱢᱚᱭ ᱢᱟᱱᱮ ᱟᱛᱳ ᱚᱲᱟᱜ ᱥᱮᱜ ᱠᱚ ᱦᱤᱡᱩᱜ ᱛᱟᱦᱮᱸᱜ᱾ ᱫᱤᱭᱮ ᱟᱫᱚ ᱟᱹᱰᱤ ᱱᱤᱭᱟᱹ ᱯᱟᱸᱪ ᱪᱷᱚ ᱵᱚᱪᱷᱚᱨᱫᱚ ᱵᱟᱝ ᱠᱚ ᱦᱮᱡ ᱵᱟᱲᱟ ᱠᱟᱱᱟ, ᱵᱟᱹᱱᱩᱜ ᱠᱚᱣᱟ ᱮᱴᱟᱜ ᱥᱮᱫ ᱠᱚ ᱪᱟᱞᱟᱣ ᱠᱟᱱᱟ᱾ ᱛᱟᱯᱚᱨᱮ ᱞᱟᱦᱟᱛᱮ ᱥᱩᱠᱨᱤ ᱠᱚᱦᱚᱸ ᱠᱚ ᱛᱟᱦᱮᱱ ᱜᱮᱭᱟ ᱵᱤᱨ ᱥᱩᱠᱨᱤ ᱠᱚ᱾
ᱦᱳᱭ ᱦᱳᱭ ᱦᱳᱭ
ᱥᱮᱸᱫᱨᱟ ᱪᱟᱞᱟᱣ ᱵᱟᱲᱟ ᱠᱟᱱᱟ᱾
ᱦᱳᱭ ᱦᱳᱭ ᱟᱪᱪᱷᱟ ᱵᱤᱨ ᱥᱩᱠᱨᱤ ᱞᱟᱹᱭ ᱠᱮᱜ ᱠᱷᱟᱱ ᱫᱚ ᱟᱨ ᱛᱟᱦᱞᱮ ᱵᱤᱨ ᱥᱩᱠᱨᱤ ᱫᱚᱠᱚ ᱪᱮᱜ ᱠᱮᱠᱟᱱᱟ? ᱟᱞᱮ ᱛᱚ ᱵᱟᱞᱮ ᱧᱮᱞ ᱠᱟᱫᱴᱜ ᱠᱚᱣᱟ᱾
ᱢᱟᱱᱮ ᱮᱢᱱᱤ ᱟᱛᱳ ᱚᱲᱟᱜ ᱠᱚᱨᱮ ᱪᱮᱜᱠᱟ ᱥᱩᱠᱨᱤ ᱠᱚ ᱢᱮᱱᱟᱜ ᱠᱚᱣᱟ?
ᱦᱮᱸ
ᱚᱝᱠᱟ ᱜᱮ ᱩᱝᱠᱩ ᱡᱟᱦᱟᱸ ᱢᱟᱱᱮ ᱡᱟ ᱢᱮᱫᱽ ᱟᱨ ᱚᱱᱟ ᱡᱟ ᱢᱟᱱᱮ ᱡᱟᱦᱟᱸ ᱢᱩᱠᱷᱢᱚᱱᱰᱚᱞ ᱢᱮᱱᱟᱜᱼᱟ ᱢᱮᱫᱽ ᱢᱩ ᱠᱚ ᱚᱱᱟ ᱠᱚ ᱠᱟᱹᱴᱤᱡ ᱡᱮᱞᱮᱧ ᱜᱮᱛᱟᱠᱚᱣᱟ᱾
ᱚ ᱟᱪᱪᱷᱟ ᱟᱪᱪᱷᱟ ᱟᱨ ᱦᱚᱲᱢᱚ ᱫᱚ ᱦᱮᱸᱫᱮ ᱜᱮᱛᱟᱠᱚᱣᱟ?
ᱦᱮᱸ ᱦᱮᱸᱫᱮ ᱜᱮ᱾ ᱟᱨ ᱢᱟᱱᱮ ᱡᱮᱦᱮᱛᱩ ᱩᱝᱠᱩ ᱢᱟᱱᱮ ᱵᱤᱨ ᱨᱮᱱᱟᱜ ᱮᱢᱱᱤ ᱨᱮᱦᱮᱫ ᱠᱚᱠᱚ ᱡᱚᱢᱟ ᱵᱮᱥᱤ ᱠᱚ ᱛᱟᱦᱞᱮ ᱩᱝ ᱠᱩ ᱢᱟᱱᱮ ᱚᱝᱠᱟ ᱤᱛᱤᱞ ᱚᱝᱠᱟ ᱪᱚᱨᱵᱤ ᱠᱚ ᱵᱟᱹᱱᱩᱜ ᱛᱟᱠᱚᱣᱟ ᱡᱮᱢᱚᱱ ᱟᱛᱳ ᱚᱲᱟᱜ ᱠᱚᱨᱮ ᱠᱟᱹᱴᱤᱡ ᱰᱮᱵ ᱰᱮᱵ ᱠᱚ ᱯᱷᱩᱞᱟ. ᱣ ᱠᱚᱣᱟ ᱚᱝᱠᱟ ᱫᱚ ᱵᱟᱝ ᱜᱮ ᱩᱱᱠᱩ ᱫᱚ ᱯᱩᱨᱟᱹ ᱯᱩᱨᱟᱹ ᱫᱟᱲ ᱢᱟᱠᱟᱲ ᱯᱩᱨᱟᱹ ᱥᱚᱠᱛᱚ ᱥᱚᱨᱤᱨ ᱩᱝᱠᱩᱣᱟᱜ ᱫᱚ᱾
ᱟᱪᱪᱷᱟ ᱟᱪᱪᱷᱟ ᱢᱟᱱᱮ ᱠᱮᱴᱮᱡ ᱪᱤᱢᱟᱹᱲ ᱵᱟᱝ?
ᱯᱷᱩᱨᱟ. ᱠᱮᱴᱮᱡ ᱡᱩᱫᱤ ᱮᱠᱞᱟᱭ ᱧᱟᱢᱮᱭᱟ ᱥᱮᱨᱚᱠᱚᱢ ᱥᱮᱸᱫᱽᱨᱟ ᱵᱷᱤᱛᱤᱨ ᱨᱮ ᱟᱹᱰᱤ ᱡᱟᱭᱜᱟ ᱨᱮ ᱠᱤᱱᱛᱩ ᱯᱩᱨᱟ. ᱟᱠᱨᱚᱢᱚᱱ ᱟᱱᱮᱡ ᱠᱚ ᱠᱷᱟᱞᱢᱤᱭᱟ
ᱦᱳᱭ ᱦᱳᱭ ᱟᱫᱚ ᱩᱱᱠᱩ ᱫᱚ ᱜᱮᱜᱮᱨ ᱟᱠᱚ ᱥᱮ ᱨᱚᱨᱚᱜ ᱟᱠᱚ᱾
ᱜᱮᱜᱮᱨ ᱜᱮᱭᱟ ᱠᱚ᱾
ᱚ ᱟᱪᱪᱷᱟ ᱦᱮᱸ ᱛᱚ ᱥᱮ ᱟᱨ ᱰᱟᱴᱟ ᱠᱚ ᱛᱟᱦᱚᱞᱮ ᱛᱤᱱᱟᱹᱜ ᱢᱟᱨᱟᱝ ᱢᱟᱨᱟᱝ ᱛᱟᱦᱮᱱ ᱛᱟᱠᱚᱣᱟ᱾
ᱦᱮᱸ ᱡᱟᱦᱟᱸᱭ ᱠᱟᱹᱴᱤᱡ ᱠᱚ ᱢᱟᱨᱮ ᱧᱚᱜ ᱠᱟᱱᱟ᱾ ᱟᱹᱰᱤ ᱫᱤᱱ ᱵᱚᱭᱚᱥ ᱦᱩᱭ ᱠᱟᱱ ᱛᱟᱠᱚᱣᱟ᱾ ᱩᱱᱠᱩᱣᱟᱜ ᱠᱤᱱᱛᱩ ᱰᱟᱴᱟ ᱛᱟᱦᱮᱱ ᱜᱮᱭᱟ ᱢᱟᱨᱟᱝ ᱜᱮ᱾
ᱦᱳᱭ ᱦᱳᱭ ᱦᱮᱸ ᱛᱚᱥᱮ ᱟᱨ ᱛᱟᱦᱚᱞᱮ ᱛᱤᱱᱟᱹᱜ ᱯᱮ ᱥᱮᱸᱫᱽᱨᱟ ᱟᱠᱟᱫ ᱠᱚᱣᱟ᱾
ᱦᱮᱸ ᱞᱟᱦᱟᱛᱮ ᱠᱤᱱᱛᱩ ᱟᱹᱰᱤᱵᱟᱨ ᱜᱮ ᱥᱮᱸᱫᱽᱨᱟ ᱦᱩᱭ ᱟᱠᱟᱱᱟ᱾ ᱟᱫᱚ ᱱᱮᱛᱟᱨ ᱫᱚ ᱥᱩᱠᱨᱤ ᱠᱚ ᱠᱚᱢ ᱠᱟᱱᱟ᱾ ᱥᱮ ᱚᱱᱟ ᱫᱚ ᱥᱮᱸᱫᱽᱨᱟ ᱠᱚᱫᱚ ᱵᱟᱝᱠᱚ ᱪᱟᱞᱟᱣᱚᱜ ᱠᱟᱱᱟ᱾
ᱦᱳᱭ ᱦᱳᱭ ᱦᱮᱸ ᱛᱚᱥᱮ᱾
ᱵᱟᱦᱟ ᱢᱟᱜᱽ ᱢᱚᱬᱮ ᱟᱯᱮ ᱥᱮᱫ ᱦᱩᱭᱩᱜ ᱜᱮᱭᱟ᱾
ᱦᱳᱭ ᱦᱩᱭᱩᱜ ᱜᱮᱭᱟ ᱟᱨ ᱵᱟᱦᱟ ᱦᱩᱭᱩᱜ ᱜᱮᱭᱟ ᱢᱟᱜ ᱢᱚᱬᱮ ᱦᱚᱸ ᱦᱩᱭᱩᱜ ᱜᱮᱭᱟ ᱦᱳᱭ ᱟᱨ ᱟᱯ
ᱟᱪᱪᱷᱟ ᱦᱮᱸ ᱟᱞᱮ ᱥᱮᱫ ᱦᱚᱸ ᱵᱟᱦᱟ ᱢᱟᱜ ᱢᱚᱬᱮ ᱦᱩᱭᱩᱜ ᱜᱮᱭᱟ᱾ ᱱᱤᱭᱟᱹ ᱱᱤᱭᱟᱹ ᱵᱟᱨ ᱫᱚ ᱢᱟᱜ ᱢᱚᱬᱮ ᱦᱩᱭᱱᱟ᱾
ᱚᱣᱟ ᱟᱪᱪᱷᱟ ᱟᱪᱪᱷᱟ ᱦᱳᱭ ᱦᱳᱭ ᱦᱮᱸ ᱛᱟᱦ ᱦᱮᱸ ᱢᱟᱱᱟᱣ ᱜᱮ ᱟᱨ ᱛᱟᱦᱚᱞᱮ ᱢᱟᱜ ᱢᱚᱬᱮ ᱫᱚ ᱪᱮᱫ ᱠᱚ ᱦᱩᱭᱩᱜ ᱜᱮᱭᱟ᱾
ᱢᱟᱜ ᱢᱚᱬᱮ ᱥᱮᱨᱚᱠᱚᱢ ᱚᱱᱩᱥᱴᱷᱟᱱ ᱫᱚ ᱵᱟᱞᱮ ᱫᱚᱦᱚᱭ ᱜᱮᱭᱟ᱾ ᱟᱞᱮ ᱟᱹᱛᱳ ᱨᱮᱱ ᱜᱮ ᱡᱟᱞᱮ ᱛᱟᱦᱮᱱᱟ ᱯᱮᱲᱟ ᱯᱟᱹᱲᱦᱟᱹ ᱠᱚ ᱦᱤᱡᱩᱜ ᱜᱮᱭᱟ᱾
ᱦᱳᱭ ᱦᱳᱭ
ᱦᱳᱭ ᱯᱩᱡᱟᱹ ᱯᱟᱥᱟᱣ ᱦᱩᱭᱩᱜᱼᱟ᱾ ᱚᱱᱟ ᱟᱨ ᱵᱟᱹᱲᱛᱤ ᱥᱮ ᱵᱟᱝ ᱚᱱᱩᱥᱴᱷᱟᱱ ᱠᱚᱫᱚ ᱵᱟᱞᱮ ᱫᱚᱦᱚ ᱵᱟᱲᱟ
ᱦᱳᱭ ᱦᱳᱭ ᱟᱨ ᱛᱟᱦᱚᱞᱮ ᱯᱩᱡᱟᱹᱜᱮ ᱢᱟᱱᱮ ᱪᱤᱞᱤ ᱪᱤᱞᱤ ᱠᱚᱠᱚ ᱪᱤᱞᱤ ᱠᱚᱠᱚ ᱯᱩᱡᱟᱹ ᱠᱚᱜᱮᱭᱟ᱾
ᱢᱟᱜ ᱢᱚᱬᱮ ᱥᱚᱢᱚᱭᱠᱚ ᱛᱟᱦᱮᱱᱟ ᱢᱮᱨᱚᱢ ᱯᱟᱸᱪᱴᱤ ᱢᱮᱨᱚᱢ ᱠᱚ ᱛᱟᱦᱮᱱ ᱛᱟᱞᱮᱭᱟ᱾ ᱛᱟᱨᱯᱚᱨᱮ ᱥᱩᱠᱨᱤ ᱦᱚᱯᱚᱱ ᱢᱤᱫᱴᱟᱝ᱾ ᱛᱟᱯᱚᱨᱮ ᱥᱤᱢ ᱠᱚᱠᱚ ᱛᱟᱦᱮᱱ ᱜᱮᱭᱟ᱾ ᱩᱱᱠᱩ ᱜᱮ ᱯᱩᱡᱟᱹ ᱦᱩᱭᱩᱜ ᱜᱮᱭᱟ᱾
ᱦᱳᱭ ᱦᱳᱭ ᱦᱳᱭ ᱟᱨ ᱵᱟᱦᱟ ᱨᱮᱫᱚ᱾
ᱵᱟᱦᱟ ᱨᱮᱫᱚ ᱱᱩᱠᱩ ᱢᱮᱨᱚᱢ ᱠᱚᱫᱚ ᱵᱟᱝᱠᱚ ᱛᱟᱦᱮᱱ ᱜᱮᱭᱟ᱾
ᱦᱳᱭ ᱦᱳᱭ ᱦᱳᱭ ᱦᱳᱭ ᱦᱮᱸ
ᱟᱯᱮ ᱚᱱᱛᱮ ᱫᱚ
ᱦᱳᱭ ᱟᱞᱮ ᱦᱚᱸ ᱚᱱᱠᱟᱜ ᱜᱮ ᱵᱟᱦᱟ ᱫᱚ ᱟᱞᱮ ᱫᱚ ᱫᱤᱥᱚᱢ ᱦᱚᱲ ᱠᱷᱚᱱ ᱫᱚ ᱵᱟᱨ ᱫᱤᱱ ᱞᱮ ᱱᱮᱰᱟᱭᱟ᱾ ᱟᱞᱮ ᱫᱚ ᱯᱩᱨᱱᱤᱢᱟ ᱫᱚᱞᱮ ᱟᱲᱟᱜᱟᱜᱼᱟ ᱦᱮᱸ᱾ ᱚᱱᱠᱟ ᱜᱮ ᱟᱛᱳ ᱨᱮᱱ ᱢᱟᱹᱡᱷᱤ ᱠᱚ ᱩᱱᱠᱩ ᱜᱮ ᱴᱷᱤᱠ ᱠᱟᱛᱮᱫ ᱠᱚ ᱤᱭᱟᱹᱭᱟ ᱫᱤᱱ ᱠᱚ ᱜᱚᱴᱟᱭᱟ ᱡᱮ ᱱᱤᱭᱟᱹ ᱫᱤᱱ ᱥᱮ ᱤᱱᱟᱹ ᱫᱤᱱ ᱨᱮ᱾ ᱟ ᱚᱱᱠᱟᱜᱮ ᱩᱢ ᱦᱚᱸ ᱩᱢ ᱦᱤᱞᱳᱜ ᱫᱚ ᱠᱤᱪᱨᱤᱡ ᱠᱚ ᱟᱝᱜᱨᱚᱜ ᱠᱚ ᱡᱚᱛᱚᱞᱮ ᱥᱟᱯᱷᱟᱭᱟ ᱚᱲᱟᱜ ᱫᱩᱣᱟᱹᱨ ᱠᱚᱞᱮ ᱜᱮᱡ ᱜᱩᱨᱤᱡ ᱩᱰᱩᱜᱟ᱾ ᱟᱨ ᱚᱱᱠᱟᱞ ᱫᱚᱥᱟᱨ ᱫᱤᱱ ᱦᱤᱞᱳᱜ ᱫᱚ ᱮᱱ ᱦᱤᱞᱳᱜ ᱫᱚ ᱵᱚᱸᱜᱟᱜ ᱦᱩᱭᱩᱜᱼᱟ ᱤᱭᱟᱹᱨᱮ ᱚᱱᱮ ᱡᱟᱦᱮᱨ ᱨᱮ᱾ ᱟᱫᱚ ᱮᱱ ᱦᱤᱞᱳᱜ ᱦᱚᱸ ᱜᱮᱡ ᱜᱩᱨᱤᱡ ᱦᱩᱭᱩᱜ ᱜᱮᱭᱟ ᱟᱨ ᱩᱱᱠᱩ ᱥᱤᱢ ᱥᱟᱜᱪᱩᱨᱩᱜ ᱪᱟᱣᱞᱮ ᱠᱚ ᱦᱤᱡᱩᱜ ᱜᱮᱭᱟ᱾ ᱡᱟᱦᱟᱸ ᱨᱮ ᱫᱚ ᱪᱟᱣᱞᱮ ᱠᱟᱹᱴᱤᱡ ᱮᱢ ᱞᱟᱜᱟᱜᱼᱟ ᱡᱟᱦᱟᱸᱭ ᱨᱮ ᱦᱚᱣ ᱥᱤᱢ ᱠᱚ ᱦᱚᱯᱚᱱ ᱠᱚ ᱢᱮᱱᱟᱜ ᱠᱚᱣᱟ, ᱩᱱᱠᱩ ᱠᱚᱫᱚ ᱥᱤᱢ ᱦᱚᱯᱚᱱ ᱠᱚ ᱮᱢᱚᱜᱼᱟ᱾ ᱦᱮᱸ ᱟᱨ ᱚᱸᱰᱮ ᱯᱩᱡᱟᱹ ᱦᱩᱭᱩᱜ ᱜᱮᱭᱟ᱾
ᱜᱮᱭᱟ
ᱦᱳᱭ ᱦᱳᱭ ᱟᱨ ᱯᱩᱡᱟᱹ ᱦᱩᱭᱩᱜ ᱜᱮᱭᱟ ᱟᱨ ᱚᱸᱰᱮ ᱛᱤᱠᱤᱱ ᱛᱤᱠᱤᱱ ᱫᱚ ᱮ ᱜᱚᱜᱚ ᱦᱚᱲ ᱠᱚ ᱠᱩᱲᱤ ᱜᱤᱫᱟᱹᱨ ᱠᱚᱫᱚ ᱚᱱᱠᱟ ᱜᱮ ᱯᱟᱹᱧᱪᱤ ᱥᱟᱹᱲᱤ ᱵᱟᱠᱷᱟᱱ ᱫᱚ ᱟᱞᱛᱟ ᱯᱟᱹᱲᱞᱟᱹᱠ ᱥᱟᱹᱲᱤ ᱵᱟᱸᱫᱮ ᱠᱟᱛᱮᱫ ᱠᱚ ᱪᱟᱞᱟᱜᱼᱟ᱾ ᱵᱟᱵᱟ ᱦᱚᱲ ᱠᱚᱫᱚ ᱩᱱᱠᱩ ᱫᱚ ᱯᱟᱹᱧᱪᱤ ᱫᱷᱩᱛᱤ ᱵᱟᱠᱷᱟᱱ ᱫᱚ ᱟᱞᱛᱟ ᱯᱩᱲ ᱤᱭᱟᱹ ᱮᱢᱱᱤ ᱯᱩᱲ ᱫᱷᱩᱛᱤ ᱦᱮᱸ ᱦᱳᱭ ᱛᱟᱦᱞᱮ ᱟᱯᱮᱥᱱ ᱫᱚ ᱚᱱᱟ ᱡᱟᱦᱮᱨ ᱨᱮᱫᱚ ᱠᱩᱲᱤ ᱜᱤᱫᱟᱹᱨ ᱠᱚᱫᱚ ᱡᱚᱢ ᱠᱚᱫᱚ ᱯᱮ ᱢᱟᱱᱮ ᱥᱚᱲᱮ ᱡᱚᱢ ᱫᱚᱠᱚ ᱧᱟᱢ ᱟᱥᱮ ᱵᱟᱝ?
ᱟᱞᱮ ᱡᱚᱠᱷᱚᱱ ᱞᱮ ᱵᱟᱦᱟᱜᱼᱟ ᱢᱟᱱᱮ, ᱢᱟᱱᱮ ᱵᱟᱦᱟ ᱥᱚᱢᱚᱭ ᱫᱚ ᱡᱚᱛᱚ ᱜᱮ ᱚᱲᱟᱜ ᱦᱚᱲᱠᱚ ᱡᱚᱢ ᱜᱮᱭᱟ ᱥᱚᱲᱮ ᱠᱚ᱾
ᱦᱳᱭ ᱦᱳᱭ
ᱠᱤᱱᱛᱩ ᱚᱱᱟ ᱡᱟᱦᱟᱸ ᱡᱟᱦᱟᱸ ᱯᱩᱡᱟᱹ ᱥᱚᱢᱚᱭ ᱡᱟᱦᱟᱸ ᱥᱤᱢ ᱠᱚᱠᱚ ᱯᱩᱡᱷᱟᱹᱣ ᱜᱮᱭᱟ ᱚᱱᱟ ᱡᱟᱦᱟᱸ ᱥᱩᱲᱮ ᱦᱩᱭᱩᱜᱼᱟ ᱚᱱᱟ ᱠᱚᱫᱚ ᱢᱟᱱᱮ ᱠᱩᱲᱤ ᱜᱤᱫᱽᱨᱟᱹ ᱠᱚᱫᱚ ᱵᱟᱞᱮ ᱮᱢᱟ ᱠᱚᱣᱟ ᱚᱱᱟ ᱠᱚᱫᱚ᱾
ᱦᱳᱭ ᱦᱳᱭ ᱢᱟᱱᱮ ᱵᱚᱦᱚᱜ ᱥᱚᱲᱮ ᱦᱳᱭ ᱦᱳᱭ ᱦᱮᱸ᱾ ᱦᱳᱭ ᱦᱮᱸ ᱱᱚᱝᱠᱟ ᱦᱚᱸ ᱟᱸᱡᱚᱢ ᱦᱩᱭ ᱠᱟᱱᱟ ᱡᱮ ᱵᱟᱝᱢᱟ ᱩᱝᱠᱩ ᱫᱚ ᱥᱚᱲᱮ ᱜᱮ ᱜᱮ ᱵᱟᱝ ᱮᱢᱟ ᱠᱩᱲᱤ ᱜᱤᱫᱽᱨᱟ. ᱠᱚᱫᱚ ᱵᱟᱠᱚ ᱮᱢᱟᱣ ᱠᱚ ᱜᱮᱭᱟ ᱚᱝᱠᱟ ᱠᱤᱪᱷᱩ ᱡᱟᱭᱜᱟ ᱨᱮ ᱢᱮᱱᱟᱜ ᱠᱚᱣᱟ᱾
ᱵᱟ ᱟᱞᱮ ᱫᱤᱭᱮ ᱡᱟᱥ ᱥᱳᱲᱮ ᱦᱩᱭᱩᱜᱼᱟ, ᱡᱟᱦᱟᱸ ᱟᱹᱛᱳ ᱢᱟᱱᱮ ᱚᱲᱟᱜ ᱦᱚᱲ ᱠᱚ ᱡᱚᱢᱟ ᱚᱱᱟ ᱫᱚ ᱢᱟᱱᱮ ᱟᱞᱟᱫᱟ ᱡᱮ ᱡᱮᱢᱚᱱ ᱡᱤᱞ ᱠᱚ ᱟᱹᱜᱩᱭᱟ ᱥᱤᱢ ᱡᱤᱞ᱾ ᱚᱱᱟ ᱠᱚ ᱥᱚᱲᱮ ᱜᱮᱭᱟ ᱠᱤᱱᱛᱩ ᱚᱱᱟ ᱵᱚᱦᱚᱜ ᱥᱚᱲᱮ ᱠᱚᱫᱚ ᱚᱱᱟ ᱫᱚ ᱵᱟᱞᱮ ᱮᱢᱟ ᱠᱚ ᱜᱮᱭᱟ᱾
ᱟᱪᱪᱷᱟ ᱟᱪᱪᱷᱟ ᱦᱳᱭ ᱦᱮᱸ ᱛᱚᱥᱮ ᱟᱨ ᱤᱭᱟᱹ ᱱᱮᱣᱛᱟ ᱠᱚᱜᱮ ᱟᱯᱮ? ᱦᱚᱯᱚᱱᱮᱨᱟ ᱡᱟᱶᱟᱭ ᱜᱚᱝᱠᱮ
ᱦᱮᱸ ᱱᱮᱣᱛᱟ ᱦᱩᱭᱩᱜ ᱜᱮᱭᱟ, ᱛᱟᱯᱚᱨᱮ ᱯᱮᱲᱟ ᱠᱚᱦᱚᱸ ᱡᱚᱛᱚ ᱠᱚ ᱦᱤᱡᱩᱜ ᱜᱮᱭᱟ᱾
ᱦᱳᱭ ᱦᱳᱭ ᱦᱮᱸ ᱛᱚᱥᱮ ᱟᱨ ᱛᱟᱯᱚᱨᱮ ᱪᱮᱫ ᱞᱮᱠᱟ ᱟᱯᱮ ᱫᱚ ᱢᱟᱺᱡᱷᱤ ᱵᱟᱵᱟ ᱫᱚ ᱚᱝᱠᱟ ᱫᱟᱨᱟᱢ ᱤᱫᱤ ᱦᱚᱴᱚ ᱠᱟᱭᱟ ᱯᱮ? ᱟᱯᱮ ᱫᱟᱨᱟᱢ ᱟᱹᱜᱩᱭᱟ ᱥᱮ ᱪᱮᱜ ᱞᱮᱠᱟ?
ᱦᱮᱸ ᱯᱨᱚᱛᱷᱚᱢ ᱫᱚ ᱱᱟᱭᱠᱮ ᱚᱲᱟᱜ ᱠᱷᱚᱱ ᱜᱮ ᱪᱟᱞᱟᱜ ᱦᱩᱭᱩᱜᱼᱟ ᱡᱟᱦᱮᱨ ᱛᱮ᱾ ᱛᱟᱯᱚᱨᱮ ᱦᱮᱸ ᱛᱟᱯᱚᱨᱮ ᱫᱟᱨᱟᱢ ᱫᱟᱨᱟᱢ ᱥᱚᱢᱚᱭ ᱦᱚᱸ ᱱᱚᱸᱰᱮ ᱟᱵᱟᱨ ᱧᱤᱫᱟᱹ ᱵᱮᱲᱟ ᱦᱤᱡᱩᱜ ᱦᱩᱭᱩᱜᱼᱟ, ᱫᱤᱭᱮ ᱟᱵᱟᱨ ᱫᱟᱨᱟᱢ ᱠᱟᱛᱮ ᱡᱟᱦᱮᱨ ᱠᱚ ᱪᱟᱞᱟᱜᱼᱟ ᱛᱟᱨᱯᱚᱨᱮ ᱠᱚ ᱦᱤᱡᱩᱜᱼᱟ ᱱᱚᱸᱰᱮ ᱱᱟᱭᱠᱮ ᱚᱲᱟᱜ᱾
ᱦᱳᱭ ᱦᱳᱭ ᱦᱳᱭ ᱦᱮᱸ᱾
ᱟᱯᱮᱥᱮᱫ ᱫᱚ?
ᱟᱞᱮ ᱥᱮᱱ ᱦᱚᱸ ᱚᱝᱠᱟᱜᱮ ᱫᱟᱨᱟᱢ ᱤᱫᱤ ᱦᱚᱴᱚ ᱠᱟᱭᱟ ᱟᱵᱟᱨ ᱦᱤᱡᱩᱜ ᱡᱚᱠᱷᱚᱱ ᱦᱚᱸ ᱫᱟᱨᱟᱢ ᱟᱹᱜᱩ ᱟᱨ ᱫᱩᱣᱟᱹᱨ ᱫᱩᱣᱟᱹᱨ ᱚᱱᱴᱝᱠᱟ ᱵᱟᱦᱟᱭ ᱟᱹᱜᱩᱴᱚ ᱠᱟᱜᱼᱟ, ᱡᱟᱦᱟᱸᱭ ᱚᱝᱠᱟ ᱵᱟᱝᱠᱚ ᱪᱟᱞᱟᱜᱼᱟ ᱥᱮ ᱮᱢᱱᱤ ᱨᱮᱦᱚᱸ ᱟᱹᱜᱩ ᱦᱚᱴᱚ ᱠᱟᱜ ᱜᱮᱭᱟ᱾ ᱠᱚ ᱵᱟᱦᱟ ᱫᱚ ᱛᱟᱦᱞᱮ ᱠᱩᱲᱤ ᱜᱤᱫᱟᱹᱨ ᱠᱚᱫᱚ ᱡᱮᱸᱜᱟ ᱠᱚᱞᱮ ᱟᱹᱨᱩᱵᱮᱭᱟ ᱦᱮᱸ ᱡᱮᱸᱜᱟ ᱠᱚᱞᱮ ᱟᱹᱨᱩᱵ ᱨᱮᱭᱟ ᱟᱨ ᱵᱟᱦᱟᱭ ᱪᱟᱞ ᱟᱞᱮᱭᱟ᱾ ᱟᱨ ᱚᱱᱟ ᱦᱟᱴᱟᱜ ᱨᱮ ᱠᱟᱹᱴᱤᱡ ᱫᱟᱜ ᱮ ᱫᱩᱞᱟ ᱟᱨ ᱚᱱᱟ ᱫᱟᱜ ᱫᱚ ᱟᱞᱮᱭᱟᱜ ᱵᱚᱦᱚᱜ ᱨᱮ ᱧᱩᱨᱩᱜᱼᱟ᱾ ᱚᱝᱠᱟ ᱠᱟᱛᱮᱜ ᱮᱱᱦᱤᱞᱳᱜ ᱠᱷᱚᱱ ᱫᱚ ᱟᱫᱚ ᱵᱟᱦᱟ ᱫᱟᱜ ᱢᱟᱱᱮ ᱚᱸᱰᱮ ᱥᱟᱨᱫᱤ ᱠᱮᱜᱼᱟ᱾
ᱟᱯᱮ ᱦᱟᱱᱮ ᱵᱟᱦᱟ ᱥᱚᱢᱚᱭ ᱥᱟᱨᱡᱚᱢ ᱵᱟᱦᱟ ᱯᱮ ᱤᱫᱤ ᱜᱮᱭᱟ?
ᱦᱳᱭ ᱟᱞᱮ ᱫᱚ ᱥᱟᱨᱡᱚᱢ ᱵᱟᱦᱟ ᱜᱮ᱾ ᱟᱨ ᱡᱟᱦᱮᱨ ᱛᱷᱟᱱ ᱨᱮᱫᱚ ᱥᱟᱨᱡᱚᱢ ᱫᱟᱨᱮ ᱢᱮᱱᱟᱜᱼᱟ ᱛᱚ᱾
ᱦᱮᱸ ᱟᱞᱮ ᱥᱮᱜ ᱦᱚᱸ ᱥᱟᱨᱡᱚᱢ ᱵᱟᱦᱟ ᱜᱮᱠᱚ ᱟᱹᱜᱩᱭᱟ᱾ ᱥᱟᱠᱨᱟᱛ ᱠᱚᱨᱮ ᱢᱟᱱᱮ ᱪᱮᱜ ᱯᱮ ᱯᱤᱴᱷᱟᱹ ᱵᱟᱲᱟᱭ ᱜᱮᱭᱟ?
ᱥᱟᱠᱨᱟᱛ ᱠᱚᱨᱮ ᱫᱚ ᱵᱮᱥᱤᱨ ᱵᱷᱟᱜᱽ ᱫᱚ ᱥᱩᱠᱨᱤ ᱡᱤᱞ, ᱛᱟᱯᱚᱨᱮ ᱢᱮᱨᱚᱢ ᱡᱤᱞ᱾ ᱥᱤᱢ ᱡᱤᱞ, ᱚᱝᱠᱟ ᱵᱷᱤᱲᱤ ᱡᱤᱞ ᱦᱳᱭ᱾
ᱢᱟᱱᱮ ᱯᱟᱛᱲᱟ ᱯᱤᱴᱷᱟ.?
ᱦᱮᱸ ᱯᱟᱛᱲᱟ ᱯᱟᱛᱲᱟ ᱯᱤᱴᱷᱟᱹ᱾
ᱢᱟᱱᱮ ᱚᱠᱟ ᱵᱷᱟᱵ ᱛᱮᱯᱮ ᱯᱤᱴᱷᱟᱹᱭ ᱜᱮᱭᱟ ᱠᱟᱹᱴᱤᱡ ᱡᱩᱫᱤᱢ ᱞᱟᱹᱭ ᱠᱮᱭᱟ᱾
ᱟᱨ ᱪᱮᱫ ᱞᱮᱠᱟ ᱚᱠᱟ?
ᱛᱮ ᱢᱟᱱᱮ ᱥᱤᱢ ᱡᱤᱞ ᱯᱟᱛᱨᱟ ᱯᱤᱴᱷᱟᱹᱭᱟ ᱛᱚ ᱢᱟᱱᱮ ᱚᱠᱟ ᱞᱮᱠᱟ ᱛᱮ ᱯᱮ ᱯᱤᱴᱟᱹᱭᱟ ᱢᱟᱱ ᱯᱨᱚᱥᱮᱥ ᱛᱟᱦᱮᱱᱟ ᱥᱮ ᱯᱨᱚᱛᱚᱢ ᱠᱷᱚᱱ?
ᱟᱪᱪᱷᱟ ᱟᱪᱪᱷᱟ ᱦᱳᱭ ᱦᱳᱭ ᱟᱨ ᱡᱤᱞ ᱫᱚ ᱟᱹᱨᱩᱵ ᱥᱟᱯᱷᱟ ᱠᱟᱛᱮ ᱚᱱᱟ ᱫᱚ ᱚᱝᱠᱟ ᱟᱫᱫᱷᱮᱠ ᱠᱚᱫᱚ ᱠᱚ ᱠᱚᱥᱟᱣ ᱜᱮᱭᱟ ᱦᱮᱸ᱾ ᱚᱠᱚᱭ ᱚᱠᱟ ᱞᱮᱠᱟ ᱟᱨ ᱠᱚᱥᱟᱣ ᱠᱟᱛᱮᱜ ᱦᱚᱞᱚᱝ ᱨᱮ ᱥᱤᱯᱤ ᱢᱮᱥᱟ ᱠᱟᱛᱮᱜ ᱯᱟᱛᱲᱟ ᱨᱮ ᱤᱭᱟᱹᱭᱟ ᱯᱤᱴᱷᱟᱹᱭᱟᱭ ᱢᱟᱱᱮ ᱯᱟᱛᱲᱟ ᱨᱮ ᱢᱮᱞᱟᱣ ᱠᱟᱛᱮᱫ ᱚᱱᱟ ᱦᱚᱞᱚᱝ ᱟ ᱵᱟᱨᱭᱟ ᱯᱟᱛᱲᱟ ᱤᱭᱟᱹ ᱠᱟᱛ ᱛᱮ ᱟᱨ ᱚᱱᱟ ᱫᱚ ᱟᱨᱚ ᱤᱭᱟᱹ ᱛᱟᱣᱟ ᱵᱟᱠᱷᱟᱱ ᱫᱚ ᱚᱝᱠᱟ ᱥᱟᱝ ᱤᱭᱟᱹ ᱥᱚᱨᱟ ᱠᱚᱨᱮ ᱢᱟᱨᱟᱝ ᱢᱟᱨᱟᱝ